ᱦᱩᱸ
ᱡᱚᱦᱟᱨᱜᱮ ᱵᱮᱥ ᱴᱷᱤᱠ ᱛᱮ ᱟᱸᱡᱚᱢᱚᱜ ᱠᱟᱱᱟ?
ᱦᱮᱸ ᱵᱮᱥ ᱴᱷᱤᱠ ᱡᱤ ᱤᱧᱟᱜ ᱟᱡᱚᱢᱚᱜ ᱠᱟᱱᱟ ᱵᱮᱥ ᱴᱷᱤᱠ ᱡᱤ?
ᱦᱳᱭ ᱟᱸᱡᱚᱢᱚᱜ ᱠᱟᱱ ᱜᱮᱭᱟ᱾
ᱡᱚᱢ ᱵᱟᱲᱟ ᱠᱚᱛᱚ ᱞᱟᱹᱵᱮᱱ ᱦᱚᱸ ᱵᱮᱥ ᱵᱮᱲᱟ ᱜᱮᱭᱟᱞᱮ ᱡᱚᱢ ᱵᱟᱲᱟ ᱠᱚᱫᱚ ᱦᱩᱭᱱᱟ?
ᱦᱳᱭ ᱡᱚᱢ ᱵᱟᱲᱟ ᱠᱚᱫᱚ ᱦᱩᱭᱳᱱᱟ ᱡᱚᱢ ᱵᱟᱲᱟ ᱦᱩᱭ ᱠᱟᱛᱮᱫ ᱱᱚᱜᱼᱚᱭ ᱠᱟᱹᱴᱤᱡ ᱮᱯ ᱠᱚᱜᱮ ᱪᱮᱠ ᱵᱟᱲᱟᱭ ᱦᱩᱭᱩᱜ ᱠᱟᱱᱟ᱾
ᱟᱪᱪᱷᱟ ᱟᱨ ᱚᱲᱟᱜ ᱠᱚᱨᱮᱱ ᱦᱚᱲ ᱠᱚᱫᱚ ᱱᱟᱭ ᱱᱟᱯᱟᱭ ᱵᱟᱲᱟ ᱜᱮᱭᱟ ᱠᱚ?
ᱦᱳᱭ ᱚᱲᱟᱜ ᱨᱮᱱ ᱦᱚᱲ ᱠᱚ ᱫᱚ ᱡᱚᱛᱚ ᱱᱤᱛᱚᱜ ᱱᱟᱯᱟᱭ ᱜᱮ ᱢᱮᱱᱟᱜ ᱞᱮᱭᱟ ᱟᱨ ᱟᱯᱮ ᱫᱚ ᱚᱸᱰᱮ ᱫᱚᱼᱼ
ᱟᱞᱮ ᱦᱚᱸ ᱱᱟᱭ ᱱᱟᱯᱟᱭ ᱜᱮ ᱢᱮᱱᱟᱜ ᱞᱮᱭᱟ ᱚᱲᱟᱜ ᱨᱮ ᱫᱚᱼᱼ
ᱡᱚᱛᱚ ᱠᱚ ᱜᱮ ᱱᱟᱯᱟᱭ ᱵᱚᱱ ᱛᱟᱦᱮᱸ ᱞᱮᱱ ᱠᱷᱟᱱ ᱱᱟᱯᱟᱭ ᱦᱩᱭᱩᱜᱼᱟ ᱦᱳᱭ ᱥᱮᱼᱼ
ᱦᱳᱭ ᱦᱳᱭ ᱚᱱᱟ ᱵᱷᱟᱜᱤ ᱠᱟᱛᱷᱟ ᱠᱟᱱ ᱜᱮᱭᱟ ᱡᱷᱚᱛᱚ ᱵᱚ ᱱᱟᱯᱟᱭ ᱵᱚᱱ ᱛᱟᱦᱮᱸ ᱞᱮᱱ ᱠᱷᱟᱱ ᱜᱮ ᱱᱟᱯᱟᱭ ᱜᱮ ᱦᱩᱭᱩᱜᱼᱟ ᱟᱫᱚ ᱡᱟᱦᱟᱱᱟᱜ ᱢᱤᱫᱴᱟᱝ ᱴᱚᱯᱤᱠ ᱥᱮ ᱜᱟᱞᱚᱪᱼᱼ ᱚᱱᱠᱟᱱᱟ ᱟᱢ ᱞᱟᱹᱭ ᱛᱟᱞᱟᱝ ᱢᱮ
ᱦᱳᱭ ᱴᱚᱯᱤᱠ ᱱᱤᱭᱮ ᱞᱟᱝ ᱠᱟᱛᱷᱟ ᱞᱮᱠᱷᱟᱱ ᱵᱮᱥ ᱦᱩᱭᱩᱜᱼᱟ ᱟᱨ ᱚᱱᱟ ᱛᱮᱼᱼ ᱦᱳᱭ ᱥᱮ ᱥᱩᱢᱚᱭ ᱠᱚ ᱦᱚᱸ ᱦᱳᱭ ᱦᱳᱭ ᱛᱚ ᱟᱵᱤᱱᱟᱜ ᱡᱟᱦᱱᱟᱜ ᱤᱱᱴᱟᱨᱮᱥᱴᱮᱰ ᱴᱚᱯᱤᱠ ᱚᱱᱠᱟ ᱢᱮᱱᱟᱜ ᱠᱷᱟᱱ ᱫᱚ ᱞᱟᱹᱭ ᱥᱚᱫᱚᱨ ᱫᱟᱲᱮᱭᱟᱜᱼᱟ ᱵᱤᱱ
ᱟᱹᱞᱤᱧᱟᱜ ᱤᱱᱴᱟᱨᱨᱮᱥᱴᱤᱠ ᱴᱚᱯᱤᱠ ᱫᱚ ᱦᱩᱭᱩᱜ ᱠᱟᱱᱟ ᱟᱵᱚᱱᱟᱜ ᱤᱥᱯᱤᱪ ᱟᱨ ᱚᱞ ᱯᱟᱲᱦᱟᱣ ᱱᱤᱭᱮᱼᱼ
ᱦᱳᱭ ᱟᱹᱰᱤ ᱵᱮᱥ ᱴᱚᱯᱤᱠ ᱵᱮᱱ ᱫᱤᱥᱟᱹ ᱟᱠᱟᱭᱟᱼᱟ ᱟᱸ ᱦᱳᱭ ᱛᱚᱵᱮ ᱱᱚᱣᱟ ᱴᱚᱯᱤᱠ ᱱᱤᱭ ᱜᱮᱞᱟᱝ ᱨᱚᱯᱚᱲᱟ ᱦᱳᱭ ᱥᱮᱼᱼ
ᱦᱳᱭ
ᱟᱫᱚ ᱟᱵᱚᱱᱟᱜ ᱤᱥᱠᱤᱯ ᱦᱟᱸᱜ ᱡᱟ ᱵᱚᱱ ᱞᱟᱹᱭ ᱮᱫᱟ ᱦᱟᱸᱜ ᱟᱵᱚᱱᱟᱜ ᱡᱟᱦᱟᱸᱼᱼ ᱯᱟᱹᱨᱥᱤ ᱟᱨ ᱟᱵᱚᱱᱟᱜ ᱯᱟᱹᱨᱥᱤ ᱫᱚ ᱦᱟᱸᱜᱼᱼ ᱱᱚᱣᱟ ᱵᱟᱭᱥᱤ ᱫᱚ ᱯᱟᱹᱨᱥᱤ ᱢᱟᱦᱟ ᱵᱚᱱ ᱢᱮᱛᱟᱜ ᱠᱟᱱᱟ
ᱦᱳᱭ ᱦᱳᱭ
ᱟᱫᱚ ᱚᱱᱟ ᱯᱟᱹᱨᱥᱤ ᱢᱟᱦᱟᱼᱼ ᱫᱤᱜ ᱫᱤᱭᱮ ᱛᱮ ᱜᱮ ᱟᱹᱵᱤᱱ ᱠᱤᱪᱷᱩ ᱞᱟᱹᱭ ᱵᱤᱱ ᱟᱹᱞᱤᱧ ᱦᱚᱞᱤᱧ ᱞᱟᱹᱭᱟ ᱛᱟᱨᱯᱚᱨ ᱥᱮ ᱟᱹᱵᱤᱱ ᱵᱤᱱ ᱞᱟᱹᱭᱟ ᱥᱮ ᱟᱹᱞᱤᱧ ᱯᱳᱭᱞᱳ ᱞᱤᱧ ᱞᱟᱹᱭᱟ ᱚᱱᱟ ᱜᱮ ᱠᱟᱹᱡ ᱞᱟ. ᱭ ᱟᱞᱤᱧ ᱵᱤᱱ ᱛᱟᱦᱚᱞᱮ ᱱᱟᱯᱟᱭᱚᱜᱼᱟ ᱦᱮᱸ ᱦᱮᱸ ᱱᱚᱣᱟ ᱟᱵᱚᱱᱟ ᱦᱟᱸᱜ ᱡᱮ ᱥᱟᱱᱛᱟᱞᱤ ᱯᱟᱹᱨᱥᱤ ᱛᱟᱵᱚᱱ ᱦᱟᱸᱜᱼᱼ ᱡᱮ ᱱᱤᱛᱚᱜ ᱟᱵᱚ ᱚᱱᱟ ᱵᱟᱲᱟᱭ ᱧᱟᱢ ᱮᱫᱟ ᱡᱮ ᱱᱚᱣᱟ ᱥᱟᱱᱛᱟᱞᱤ ᱯᱟᱹᱨᱥᱤ ᱫᱚᱼᱼ ᱟᱵᱚᱱᱟᱜ ᱚᱥᱴᱚᱢ ᱛᱚᱯᱚ ᱥᱟᱞᱤᱨᱮ ᱥᱮᱞᱮᱫ ᱢᱮᱱᱟᱭᱼᱟ ᱥᱮᱞᱮᱫ ᱟᱠᱟᱱᱟ ᱥᱮ ᱥᱮᱞᱮᱫᱼᱼ ᱠᱮᱫᱟ ᱠᱚ ᱛᱚ ᱚᱱᱟ ᱫᱚ ᱥᱮᱞᱮᱫ ᱟᱠᱟᱫᱟ ᱠᱚ ᱫᱩ ᱦᱟᱡᱟᱨ ᱯᱚᱸᱪᱤᱥ ᱥᱮᱼᱼ ᱪᱷᱟᱵᱵᱤᱥ ᱨᱮ ᱠᱟᱱᱟ ᱪᱷᱟᱵᱤᱥ ᱥᱮ ᱵᱟᱝ ᱯᱚᱸᱪᱤᱥ ᱨᱮ ᱯᱚᱸᱪᱤᱥ ᱨᱮ ᱠᱚᱼᱼ ᱥᱮᱞᱮᱫ ᱟᱠᱟᱫᱟ ᱱᱚᱣᱟ ᱟᱵᱚᱱᱟ ᱯᱚᱸᱪᱤᱥ ᱨᱮ ᱫᱤᱞᱞᱤ ᱠᱷᱚᱱᱟᱜ ᱥᱮᱞᱮᱫ ᱠᱮᱫᱟ ᱠᱚ ᱡᱮ ᱚᱥᱴᱚᱢ ᱛᱚᱯᱚ ᱥᱟᱞᱤᱨ ᱨᱮ ᱟᱵᱚᱱᱟᱜ ᱱᱚᱣᱟ ᱤᱥᱠᱤᱯᱚ ᱫᱚ ᱥᱮᱞᱮᱫ ᱢᱮᱱᱟᱭᱼᱟ ᱛᱚ ᱟᱵᱚ ᱱᱤᱛᱚᱜ ᱟᱞᱤᱧ ᱤᱧ ᱞᱟᱹᱭᱟ ᱡᱮ ᱱᱚᱣᱟ ᱥᱼᱼ ᱥᱮᱞᱮᱫ ᱨᱮᱦᱚᱸ ᱟᱵᱚ ᱫᱚᱼᱼ ᱱᱤᱛ ᱦᱚᱸ ᱟᱵᱚ ᱫᱚ ᱤᱥᱠᱤᱨᱤᱯ ᱨᱮᱱᱟᱜ ᱵᱮᱵᱚᱦᱟᱨ ᱥᱮ ᱱᱚᱣᱟ ᱨᱮᱱᱟᱜ ᱠᱟᱹᱢᱤ ᱫᱚ ᱵᱟᱵᱚᱱ ᱵᱟᱲᱟᱭ ᱜᱮᱭᱟ ᱟᱵᱚ ᱨᱮᱱ ᱱᱚᱣᱟᱼᱼ ᱡᱟᱦᱟᱸ ᱜᱟᱠᱷᱩᱲᱤᱭᱟᱹ ᱦᱚᱲ ᱠᱚ ᱟᱵᱚᱱᱟᱜ ᱱᱚᱣᱟ ᱯᱟᱹᱨᱥᱤ ᱠᱷᱟᱹᱛᱤᱨ ᱛᱮᱼᱼ ᱩᱱᱠᱩ ᱤᱱᱟᱹᱜ ᱫᱤᱱ ᱠᱷᱚᱱ ᱟᱠᱚ ᱛᱟᱭᱱᱚᱢ ᱢᱟᱲᱟᱝ ᱠᱚ ᱠᱟᱹᱢᱤ ᱟᱹᱜᱩ ᱟᱠᱟᱫᱟ ᱥᱮᱼᱼ ᱚᱱᱟ ᱱᱤᱭᱮ ᱠᱚ ᱠᱟᱹᱢᱤᱭ ᱮᱫ ᱛᱟᱦᱮᱸ ᱛᱚ ᱚᱱᱟ ᱨᱮᱱᱟᱜ ᱠᱟᱹᱢᱤ ᱨᱮᱱᱟᱜ ᱟᱵᱚ ᱫᱚ ᱡᱚᱛᱷᱟᱛ ᱫᱚ ᱛᱮᱞᱟ ᱫᱚ ᱵᱟᱵᱚᱱ ᱮᱢ ᱫᱟᱲᱮᱭᱟᱜ ᱠᱚᱣᱟ ᱱᱤᱛ ᱫᱷᱟᱹᱨᱤᱡ ᱛᱮ ᱦᱚᱸ ᱠᱟᱨᱚᱱ ᱟᱵᱚ ᱵᱚᱱ ᱧᱮᱞᱟ ᱱᱚᱣᱟ ᱯᱟᱹᱨᱥᱤᱼᱼ ᱯᱟᱹᱨᱥᱤ ᱟᱵᱚᱱᱟᱜ ᱡᱤᱛᱠᱟᱹᱨ ᱛᱟᱦᱮᱱ ᱛᱩᱞᱩᱡ ᱦᱚᱸ ᱟᱵᱚ ᱴᱷᱮᱱ ᱫᱚ ᱱᱚᱣᱟ ᱯᱟᱹᱨᱥᱤ ᱫᱚᱼᱼ ᱜᱚᱡ ᱯᱟᱹᱨᱥᱤ ᱞᱮᱠᱟ ᱵᱚᱱ ᱵᱮᱵᱚᱦᱟᱨ ᱮᱫᱟ ᱥᱮ ᱟᱵᱚᱼᱼ ᱛᱚ ᱚᱱᱟ ᱯᱟᱹᱨᱥᱤ ᱫᱚ ᱴᱷᱤᱠ ᱥᱟᱦᱤᱡ ᱛᱮ ᱵᱟᱝ ᱵᱚᱱ ᱵᱮᱵᱚᱦᱟᱨ ᱮᱫᱟ ᱟᱨ ᱱᱚᱣᱟ ᱵᱚᱱ ᱧᱮᱞ ᱮᱫᱟ ᱡᱮ, ᱵᱟᱭᱤᱥᱮ ᱰᱤᱥᱮᱢᱵᱚᱨ ᱱᱚᱣᱟ ᱯᱟᱹᱨᱥᱤ ᱡᱤᱛᱠᱟᱹᱨ ᱢᱟᱦᱟ ᱨᱮᱼᱼ ᱟᱵᱚᱱᱟᱜ ᱱᱚᱣᱟ ᱯᱟᱹᱨᱥᱤ ᱡᱤᱛᱠᱟᱹᱨ ᱢᱟᱦᱟ ᱠᱷᱟᱹᱛᱤᱨᱼᱼ ᱟᱵᱚ ᱱᱚᱣᱟ ᱫᱤᱱ ᱠᱚᱫᱚ ᱟᱵᱚ ᱦᱟᱸᱱᱮ ᱚᱨᱠᱮᱥᱴᱨᱟ ᱠᱚ ᱵᱚᱱ ᱟᱹᱜᱩᱭᱮᱫᱟ ᱚᱱᱟᱫᱤᱱ ᱠᱚᱨᱮ ᱠᱷᱮᱞᱞᱚᱰ ᱠᱚᱵᱚᱱ ᱫᱚᱦᱚᱭ ᱫᱟ, ᱛᱚ ᱪᱤᱫᱟᱜ ᱟᱵᱚᱱᱟᱜ ᱯᱟᱹᱨᱥᱤ ᱡᱤᱛᱠᱟᱹᱨ ᱢᱟᱦᱟ ᱦᱤᱞᱳᱜ ᱟᱵᱚ ᱡᱩᱫᱤ ᱱᱚᱣᱟ ᱚᱞ ᱯᱟᱲᱦᱟᱣ ᱫᱤᱠ ᱫᱤᱭᱮ ᱛᱮᱜᱮ ᱥᱮ ᱱᱚᱣᱟ ᱟᱵᱚᱱᱟᱜ ᱱᱚᱣᱟ ᱚᱞᱚᱜ ᱫᱤᱠ ᱫᱤᱭᱮ ᱛᱮᱜᱮ ᱥᱮ ᱯᱟᱹᱨᱥᱤ ᱫᱤᱠ ᱫᱤᱭᱮ ᱛᱷᱮᱜᱮ ᱢᱤᱫᱴᱟᱝ ᱚᱝᱠᱟᱱᱟᱜ ᱡᱤᱱᱤᱥ ᱵᱚᱱ ᱫᱚᱦᱚᱭ ᱢᱟ ᱡᱟᱦᱟᱸ ᱟᱵᱚᱱᱟᱜ ᱯᱟᱹᱨᱥᱤ ᱦᱚᱸ ᱡᱤᱛᱠᱟᱹᱨ ᱞᱮᱠᱟᱭ ᱵᱩᱡ ᱟᱹᱨ ᱜᱟᱹᱨ ᱢᱟᱹᱭ ᱟᱨ ᱮᱸᱜ ᱦᱳᱭ ᱫᱟᱲᱮᱭᱟᱜ ᱢᱟᱭ᱾ ᱦᱳᱭ ᱟᱨ ᱱᱚᱣᱟ ᱵᱚᱱ ᱧᱮᱞ ᱫᱟ ᱡᱮ ᱱᱚᱣᱟ ᱵᱟᱭᱤᱥᱮ ᱰᱤᱥᱮᱢᱵᱚᱨ ᱡᱟᱦᱟᱸ ᱵᱚᱱ ᱢᱮᱛᱟᱜ ᱠᱟᱱᱟ ᱚᱱᱟ ᱫᱤᱱᱴᱟᱜ ᱫᱚᱥᱮ ᱟᱵᱚ ᱡᱮ ᱦᱚᱸᱜᱼᱚᱭ ᱫᱩ ᱦᱟᱡᱟᱨ ᱛᱤᱱ ᱠᱷᱚᱱᱟᱜ ᱱᱚᱣᱟ ᱦᱟᱸᱜ ᱫᱩ ᱦᱟᱡᱟᱨ ᱛᱤᱱ ᱵᱟᱭᱤᱥᱮ ᱰᱤᱥᱢᱵᱚᱨ ᱯᱟᱨᱥᱤ ᱡᱤᱛᱠᱟᱹᱨ ᱢᱟᱦᱟ ᱩᱱ ᱛᱟᱢᱟᱱᱮ ᱯᱟᱹᱨᱥᱤ ᱡᱤᱛᱠᱟᱹᱨ ᱢᱟᱦᱟᱭ ᱧᱟᱢ ᱞᱮᱫᱟᱭ, ᱛᱚ ᱥᱚᱝᱵᱤᱫᱷᱟᱱ ᱨᱮᱫᱚ ᱫᱩᱦᱡᱟᱨ ᱯᱚᱸᱪᱤᱥ ᱨᱮ ᱠᱚ ᱢᱮᱥᱟ ᱠᱟᱫᱟ ᱦᱟᱸᱜ ᱚᱥᱴᱚᱢ ᱛᱚᱯᱚ ᱥᱟᱞᱤ ᱚᱥᱴᱚᱢ ᱛᱚᱯᱚ ᱥᱟᱞᱤ ᱱᱚᱣᱟ ᱟᱵᱚᱱᱟᱜ ᱯᱟᱹᱨᱥᱤ ᱥᱮᱞᱮᱫ ᱠᱟᱱᱟ ᱛᱚ ᱩᱭᱦᱟᱹᱨ ᱵᱤᱱ ᱱᱚᱣᱟ ᱦᱟᱸᱜ ᱡᱩᱫᱤ ᱫᱩ ᱦᱟᱡᱟᱨ ᱛᱤᱱ ᱠᱷᱚᱱ ᱱᱤᱛᱚᱜ ᱫᱷᱟᱹᱨᱵᱤᱡ ᱛᱮ ᱟᱵᱚᱱᱟᱜ ᱱᱚᱣᱟ ᱯᱟᱹᱨᱥᱤ ᱱᱤᱱᱟᱹᱜ ᱞᱟᱹᱲᱦᱟᱹᱭ ᱟᱹᱜᱩ ᱠᱟᱫᱟᱭ ᱱᱤᱛᱚᱜ ᱟᱱᱟ ᱱᱩᱭ ᱟᱭᱤᱡ ᱥᱚᱝᱵᱤᱫᱷᱟᱱ ᱨᱮ ᱢᱮᱥᱟ ᱫᱟᱲᱮᱭᱟᱜ ᱠᱟᱱᱟᱭ ᱛᱚ ᱫᱩ ᱦᱟᱡᱟᱨ ᱛᱤᱱ ᱞᱟᱦᱟ ᱠᱷᱚᱱ ᱦᱚᱸ ᱚᱝᱠᱟ ᱩᱭᱦᱟᱹᱨ ᱵᱤᱱ ᱛᱟᱦᱚᱞᱮ ᱟᱵᱚᱨᱮᱱ ᱥᱟᱶᱛᱟ ᱦᱚᱲ ᱠᱚ ᱟᱵᱚ ᱞᱟᱹᱜᱤᱫ ᱱᱚᱣᱟ ᱯᱟᱹᱨᱥᱤ ᱞᱟᱹᱜᱤᱫ ᱱᱚᱣᱟ ᱠᱚ ᱥᱮᱱ ᱞᱮᱱ ᱜᱮᱭᱟ, ᱟᱡ ᱛᱮᱜᱮ ᱛᱚ ᱵᱟᱝ ᱦᱮᱡ ᱜᱚᱫ ᱠᱟᱱᱟ ᱟᱡ ᱱᱤᱛᱚᱜ ᱫᱚ ᱦᱟᱸᱜ ᱫᱩ ᱦᱟᱡᱟᱨ ᱛᱤᱱ ᱨᱮ ᱱᱚᱣᱟ ᱵᱟᱭᱤᱥᱮ ᱰᱤᱥᱮᱢᱵᱚᱨ ᱵᱚᱱ ᱞᱟᱹᱭᱫᱟ ᱦᱟᱸ ᱯᱟᱹᱨᱥᱤ ᱡᱤᱛᱠᱟᱹᱨ ᱢᱟᱦᱟ ᱠᱟᱱᱟ ᱚᱱᱟᱜᱮ ᱡᱟᱦᱟᱸ ᱛᱤᱥ ᱦᱩᱭᱩᱜᱼᱟ ᱥᱮ ᱱᱚᱣᱟ ᱟᱵᱚᱱᱟᱜ ᱟᱵᱚ ᱵᱚ ᱟᱸᱡᱚᱢ ᱠᱟᱫᱟ ᱡᱮ ᱦᱩᱞ ᱢᱟᱦᱟ ᱪᱮᱛ ᱛᱮᱜᱮ ᱦᱩᱭᱱᱟ ᱟᱴᱷᱚᱥᱚ ᱯᱚᱧᱪᱟᱱᱱᱚ ᱨᱮ ᱛᱤᱨᱤᱥᱮ ᱡᱩᱱ ᱦᱩᱞ ᱢᱟᱵᱚᱱ ᱮᱢᱱᱤ ᱛᱮᱫᱚ ᱵᱟᱝ ᱦᱩᱭ ᱠᱟᱱᱟ ᱥᱤᱫᱩᱠᱟᱹᱱᱦᱩ ᱠᱩᱧ ᱞᱟᱹᱲᱦᱟᱹᱭ ᱞᱮᱫ ᱛᱮ ᱱᱚᱣᱟ ᱫᱤᱱ ᱨᱮ ᱱᱤᱛᱚᱜ ᱵᱚᱱ ᱵᱟᱲᱟᱭ ᱧᱟᱢ ᱫᱟ ᱡᱮ ᱱᱚᱝᱠᱟ ᱱᱚᱝᱠᱟ ᱛᱚ ᱯᱟᱹᱨᱥᱤ ᱦᱚᱸ ᱚᱝᱠᱟ ᱜᱮ ᱫᱩ ᱦᱟᱡᱟᱨ ᱛᱤᱱ ᱨᱮ ᱵᱟᱭᱤᱥᱮ ᱰᱤᱥᱮᱢᱵᱚᱨ ᱪᱮᱫᱟᱜ ᱯᱟᱹᱨᱥᱤ ᱡᱤᱛᱠᱟᱹᱨ ᱢᱟᱵᱚᱱ ᱞᱟᱹᱭᱟᱜ ᱠᱟᱱᱟ? ᱱᱤᱥᱪᱳᱭ ᱟᱵᱚᱨᱮᱱ ᱜᱟ
ᱦᱳᱭ ᱚᱱᱟ ᱱᱟᱦᱟᱸᱜ ᱟᱭᱢᱟ ᱞᱮ ᱠᱟᱱ ᱦᱚᱲ ᱵᱟᱝᱵᱚᱱ ᱵᱟᱲᱟᱭᱟ ᱡᱮ ᱵᱟᱭᱤᱴ ᱵᱟᱭᱤᱥ ᱰᱤᱥᱮᱢᱵᱚᱨ ᱫᱩ ᱦᱟᱡᱟᱨ ᱛᱤᱱ ᱡᱟᱦᱟᱸ ᱠᱚ ᱢᱮᱛᱟᱜ ᱠᱟᱱᱟ ᱵᱤᱨᱟᱱᱚᱵᱵᱚᱣᱟᱜ ᱥᱚᱝᱵᱤᱫᱷᱟᱱ ᱥᱚᱝᱥᱳᱫᱷᱚᱱ ᱡᱟᱦᱟᱸ ᱦᱩᱭ ᱞᱮᱱᱟ ᱦᱮᱸᱥᱮ?
ᱦᱩᱲᱩ ᱨᱚᱦᱚᱭ ᱥᱮᱱᱚᱜ ᱟᱭᱩᱜ ᱠᱟᱱᱟ.
ᱛᱚ ᱚᱱᱟ ᱫᱚ ᱟᱭᱢᱟ ᱞᱮᱠᱟᱱ ᱦᱚᱲ ᱢᱮᱱᱟᱜ ᱵᱚᱱᱟ ᱚᱱᱟ ᱵᱟᱵᱚᱫ ᱛᱮ ᱱᱟᱦᱟᱸᱜ ᱵᱟᱝᱵᱚᱱ ᱵᱟᱲᱟᱭᱟ᱾ ᱥᱮ ᱱᱚᱶᱟ ᱦᱚᱸ ᱵᱟᱵᱚᱱ ᱵᱟᱲᱟᱭᱟ ᱱᱚᱣᱟ ᱟᱵᱚᱣᱟᱜ ᱥᱟᱱᱛᱟᱞᱤ ᱵᱷᱟᱥᱟ ᱫᱚ ᱛᱤᱥ ᱟᱵᱚᱣᱟᱜ ᱥᱚᱢᱢᱤᱞᱤᱛ ᱦᱩᱭ ᱞᱮᱱᱟ ᱥᱮ ᱚᱱᱟ ᱡᱟᱦᱟᱸ ᱵᱮᱱ ᱞᱟᱹᱭᱮᱜᱼᱟ ᱵᱟᱭᱤᱥ ᱰᱤᱥᱮᱢᱵᱚᱨ ᱫᱩᱦᱟᱡᱟᱨ ᱛᱤᱱ ᱡᱟᱦᱟᱸ
ᱛᱤᱱ ᱜᱚᱴᱮᱝ ᱠᱷᱮᱛ ᱛᱟᱢ
ᱵᱚᱞᱮ ᱦᱚᱲ ᱫᱤᱥᱟᱹ ᱦᱚᱸ ᱢᱮᱱᱟᱜ ᱛᱟᱠᱚᱣᱟ ᱵᱟᱝᱟ ᱟᱹᱞᱤᱧ ᱫᱚᱞᱤᱧ ᱟᱹᱭᱠᱟᱹᱣᱮᱜ ᱠᱟᱱᱟ ᱠᱤ ᱟᱵᱚ ᱥᱟᱱᱛᱟᱲ ᱦᱚᱲ ᱟᱭᱢᱟ ᱞᱮᱠᱟᱱ ᱦᱚᱲ ᱵᱚᱞᱮ ᱟᱵᱚ ᱟᱭᱢᱟ ᱡᱤᱱᱤᱥ ᱵᱟᱝᱵᱚᱱ ᱰᱟᱲᱟᱭᱟ ᱠᱟᱨᱚᱱ ᱚᱞᱚᱜ ᱯᱟᱲᱦᱟᱜ ᱢᱟᱵᱚᱱ ᱚᱞᱚᱜ ᱯᱟᱲᱦᱟᱜ ᱠᱟᱱ ᱜᱮᱭᱟ
ᱦᱩᱸ᱾
ᱠᱷᱟᱱ ᱟᱭᱢᱟ ᱡᱤᱱᱤᱥ ᱚᱞᱚᱜ ᱯᱟᱲᱦᱟᱣ ᱞᱮᱠᱟ ᱨᱮᱫᱚ ᱟᱭᱢᱟ ᱡᱤᱱᱤᱥ ᱫᱚᱵᱚᱱ ᱠᱷᱟᱴᱚ ᱜᱮᱭᱟ ᱡᱮᱢᱚᱱ ᱠᱤ ᱟᱭᱢᱟ ᱨᱮᱱᱟᱜ ᱱᱚᱞᱮᱡ ᱵᱟᱹᱱᱩᱜ ᱛᱟᱵᱚᱱᱟ ᱟᱨ ᱡᱮᱢᱚᱱ ᱱᱤᱛᱚᱜ ᱟᱵᱤᱱ ᱵᱤᱱ ᱞᱟᱹᱭ ᱠᱮᱜᱼᱟ ᱟᱹᱰᱤ ᱵᱮᱥ ᱵᱤᱱ ᱞᱟᱹᱭ ᱠᱮᱜᱼᱟ ᱱᱚᱣᱟ ᱡᱮ ᱦᱩᱞ ᱢᱟᱦᱟ ᱡᱮ ᱮᱢᱱᱤ ᱛᱮᱫᱚ ᱵᱟᱝ ᱦᱩᱭ ᱟᱠᱟᱱᱟ ᱥᱮᱨᱚᱠᱚᱢ ᱩᱱᱠᱩ ᱟᱵᱚᱨᱮᱱ, ᱵᱤᱨ ᱵᱟᱱᱴᱟ ᱠᱚᱛᱮᱱᱟᱜ ᱠᱚ ᱞᱟᱹᱲᱦᱟᱹᱭ ᱞᱮᱱ ᱛᱟᱵᱚᱱ ᱡᱩᱢᱤ ᱦᱟᱥᱟ ᱠᱷᱟᱹᱛᱤᱨ ᱛᱮ ᱾ ᱞᱟᱹᱲᱦᱟᱹᱭ ᱠᱟᱛᱮᱜ ᱠᱚ ᱥᱟᱹᱦᱤᱫ ᱟᱠᱟᱱ ᱛᱟᱵᱚᱱ ᱟᱨ ᱟᱵᱚ ᱱᱤᱛᱚᱜ, ᱡᱮ ᱡᱩᱢᱤ ᱦᱟᱥᱟ ᱞᱟᱹᱲᱦᱟᱹᱭ ᱠᱟᱛᱮᱜ ᱠᱚ ᱫᱚᱦᱚ ᱦᱚᱴᱚ ᱟᱠᱟᱫ ᱵᱚᱱᱟ, ᱟᱫᱚ ᱟᱵᱚ ᱢᱟᱛᱚ ᱱᱚᱣᱟ ᱛᱤᱥ ᱡᱩᱱ, ᱵᱟᱠᱷᱨᱟ ᱢᱟ ᱡᱟᱦᱟᱸ ᱦᱩᱞ ᱢᱟᱦᱟ ᱠᱚ ᱢᱮᱛᱟᱜ ᱠᱟᱱᱟ ᱚᱱᱟ ᱢᱟ ᱱᱷᱟᱜ ᱦᱩᱞ ᱫᱤᱵᱚᱥ ᱞᱮᱠᱟ ᱵᱚᱱ ᱢᱟᱱᱟᱣᱮᱫ ᱠᱟᱱᱟ ᱦᱳᱭᱥᱮ, ᱡᱮᱞᱤᱧ ᱞᱟᱹᱭᱟ ᱠᱤ ᱚᱱᱟ ᱥᱟᱹᱦᱤᱫᱽ ᱤᱭᱟᱹᱨᱮ ᱟᱵᱚ ᱡᱟᱦᱟᱸ ᱥᱨᱽᱫᱧᱡᱚᱞᱤ ᱮᱢ ᱫᱚᱨᱠᱟᱨ ᱠᱟᱱᱟ, ᱚᱱᱟ ᱢᱟ ᱱᱷᱟᱜ ᱟᱵᱚ ᱚᱯᱚᱢᱟᱱ ᱠᱟᱹᱴᱤᱡ ᱵᱚᱫᱱᱟᱢ ᱢᱟᱪᱷᱟ ᱞᱮᱠᱟ ᱛᱮᱵᱚᱱ ᱢᱟᱱᱟᱣᱮᱫ ᱠᱟᱱᱟ ᱾
ᱪᱮᱫᱟᱜ ᱞᱤᱧ ᱞᱟᱹᱭᱟ ᱱᱚᱝᱠᱟ ᱪᱮᱫᱟᱜ ᱥᱮ ᱥᱳᱥᱟᱞ ᱦᱳᱭ ᱦᱳᱭ, ᱥᱳᱥᱟᱞ ᱢᱤᱰᱤᱭᱟ ᱠᱚᱨᱮ ᱟᱭᱢᱟ ᱞᱮᱠᱟ ᱧᱮᱞᱚᱜ ᱠᱟᱱᱟ ᱾ ᱚᱠᱟ ᱠᱚᱨᱮᱱᱟᱜ ᱠᱟᱱᱟ ᱚᱱᱟ ᱫᱚ ᱱᱤᱛ ᱦᱟᱹᱵᱤᱡ ᱵᱟᱝ ᱵᱟᱰᱟᱭ ᱠᱟᱱᱟ ᱢᱮᱱᱠᱷᱟᱱ ᱟᱹᱰᱤ ᱜᱟᱱ ᱡᱟᱭᱜᱟ ᱨᱮ ᱧᱮᱞᱚᱜ ᱠᱟᱱᱟ ᱾
ᱰᱤᱡᱮ ᱢᱟᱭᱮᱠ ᱟᱛᱮᱫ ᱠᱚ ᱮᱱᱮᱡᱚᱜ ᱠᱟᱱᱟ ᱾ ᱥᱮ ᱰᱟᱱᱥ ᱠᱚᱢᱯᱤᱴᱤᱥᱮᱱ ᱵᱚᱞ ᱠᱷᱮᱞᱟ ᱠᱚ ᱠᱚ ᱫᱚᱦᱚᱭᱮᱫ ᱠᱟᱱᱟ ᱾ ᱡᱳᱠᱤ ᱱᱚᱣᱟ ᱫᱚ ᱮᱠᱟᱞ ᱩᱪᱤᱛ ᱵᱟᱝ ᱠᱟᱱᱟ ᱟᱵᱚ ᱛᱮ ᱜᱮ ᱟᱵᱚᱣᱟᱜ ᱥᱟᱶ ᱛᱟ ᱱᱷᱟᱜ ᱵᱚᱱ ᱰᱩᱵᱟᱹᱣᱮᱫ ᱠᱟᱱᱟ ᱥᱮ ᱞᱤᱧ ᱞᱟᱹᱭᱟ ᱟᱵᱚ ᱛᱮ ᱜᱮ ᱟᱵᱚᱨᱮᱱ ᱦᱟᱯᱲᱟᱢ ᱠᱚᱣᱟᱜ, ᱟᱨ ᱵᱚᱱ ᱚᱯᱚᱢᱟᱱᱮᱫ ᱠᱟᱱᱟ ᱦᱳᱭᱥᱮ ᱱᱚᱝᱠᱟ ᱛᱮ ᱫᱚ ᱟᱵᱚ ᱩᱱᱠᱩ ᱥᱟᱱ ᱛᱤ ᱯᱩᱨᱱᱚ ᱥᱨᱟᱫᱷᱟᱧᱡᱚᱞᱤ ᱫᱚ ᱵᱟᱝ ᱵᱚᱱ ᱮᱢ ᱫᱟᱲᱮᱭᱟᱠᱚ, ᱠᱚ ᱠᱟᱱᱟ ᱠᱟᱨᱚᱱ ᱫᱚ ᱦᱩᱭᱩᱜ ᱠᱟᱱᱟ ᱚᱱᱟ ᱫᱤᱱ ᱪᱮᱫ ᱦᱩᱭ ᱞᱮᱱᱟ ᱚᱱᱟ ᱱᱷᱟᱜ ᱡᱚᱛᱚ ᱥᱟᱱᱛᱟᱲ ᱦᱚᱯᱚᱱ ᱥᱮ ᱥᱟᱱᱛᱟᱲ ᱱᱤᱛᱚᱜ ᱛᱤᱱᱟᱹᱜ ᱡᱩᱣᱟᱹᱱ ᱠᱚ ᱢᱮᱱᱟᱜ, ᱠᱚᱣᱟ ᱥᱮ ᱠᱩᱲᱤ ᱜᱤᱫᱽᱨᱟᱹ ᱠᱚ ᱦᱚᱸ ᱞᱤᱧ ᱞᱟᱹᱭᱟ, ᱟᱭᱢᱟ ᱞᱮᱠᱟᱱ ᱜᱤᱫᱽᱨᱟᱹ ᱚᱱᱟ ᱠᱚ ᱵᱟᱝᱠᱚ ᱵᱟᱰᱟᱭᱟ ᱠᱤ ᱛᱤᱥ ᱡᱩᱱ ᱟᱴᱷᱨᱚᱥᱚ ᱯᱚᱪᱯᱚᱱ ᱨᱮ ᱡᱟᱦᱟᱸ ᱦᱩᱞᱜᱟᱹᱨᱤᱭᱟᱹ ᱦᱩᱭ ᱞᱮᱱᱟ ᱾
ᱱᱚᱣᱟ ᱛᱤᱱᱟᱹᱜ ᱤᱝᱨᱮᱡᱽ ᱠᱚ ᱵᱨᱤᱴᱤᱥ ᱥᱚᱨᱠᱟᱨ ᱠᱚ ᱟᱵᱚᱨᱮᱱ ᱥᱟᱱᱛᱟᱲ ᱦᱩᱞ ᱵᱤᱫᱨᱳ ᱨᱮ ᱛᱤᱱᱟᱹᱜ ᱟᱵᱚ ᱥᱟᱱᱛᱟᱲ ᱦᱚᱲ, ᱠᱚ ᱞᱟᱹᱲᱦᱟᱹᱭ ᱞᱮᱱ ᱫᱚ ᱟᱨ ᱚᱱᱟ ᱞᱟᱹᱲᱦᱟᱹᱭ ᱛᱟᱭᱚᱢ ᱪᱮᱫ, ᱠᱚ ᱦᱟᱸᱜ ᱦᱩᱭ ᱟᱠᱟᱱᱟ ᱚᱱᱟ ᱠᱚ ᱱᱷᱟᱜ ᱱᱤᱛᱚᱜ ᱚᱞᱚᱜ ᱯᱟᱲᱦᱟᱣ ᱠᱟᱛᱮᱜ ᱨᱮ ᱦᱚᱸ, ᱱᱚᱣᱟ ᱠᱚ ᱡᱤᱱᱤᱥ ᱫᱚ ᱵᱟᱝ ᱠᱚ ᱨᱤᱥᱟᱨᱪ ᱮᱫ ᱠᱟᱱᱟ ᱛᱤᱥ ᱡᱩᱱ ᱦᱩᱞ ᱢᱟᱦᱟ ᱠᱟᱱᱟ᱾ ᱦᱚᱭ
ᱦᱮᱸ ᱚᱱᱟ ᱟᱵᱚᱱᱟᱜ ᱛᱤᱨᱤᱥᱮ ᱡᱩᱱ ᱨᱮᱱᱟᱜ ᱠᱟᱛᱷᱟ ᱟᱨ ᱩᱭᱦᱟᱹᱨ ᱵᱤᱱ ᱥᱚᱛᱚᱨᱚᱥᱚ ᱯᱚᱧᱪᱟᱥ ᱨᱮ ᱡᱟᱦᱟᱸ ᱛᱤᱞᱠᱟᱹ ᱢᱟᱺᱡᱷᱤ ᱦᱩᱭ ᱞᱮᱱᱟ ᱛᱤᱞᱠᱟᱹ ᱢᱟᱺᱡᱷᱤᱭᱟᱜ ᱛᱤᱞᱠᱟᱹ ᱢᱟᱹᱡᱷᱤ ᱡᱟᱦᱟᱸᱭ ᱛᱟᱨᱯᱚᱨ ᱚᱱᱟ ᱯᱚᱨ ᱪᱤᱯᱚᱦᱤ ᱵᱤᱱᱫᱨᱳᱦᱤ ᱦᱩᱭ ᱟᱠᱟᱱᱟ ᱛᱟᱨᱯᱚᱨᱮ, ᱪᱩᱣᱟᱲ ᱵᱤᱫᱽᱫᱨᱳ ᱦᱚᱸ ᱵᱟᱝ ᱚᱱᱟ ᱵᱟᱝᱞᱟ ᱨᱮ ᱦᱩᱭ ᱮᱱᱟ ᱾ ᱛᱟᱨᱯᱚᱨᱮ ᱦᱩᱞ ᱵᱤᱫᱽᱫᱨᱳᱦᱚᱸ ᱚᱱᱟ ᱛᱟᱞᱟ ᱨᱮᱜᱮ ᱦᱩᱭ ᱟᱠᱟᱱᱟ ᱾ ᱛᱟᱦᱚᱞᱮ ᱟᱵᱚᱨᱮᱱ ᱦᱚᱲ ᱠᱚ ᱫᱚ ᱪᱮᱫ ᱠᱚ ᱪᱤᱠᱟᱹᱭᱮᱫᱟ ᱚᱱᱟ ᱦᱩᱞ ᱠᱚ ᱫᱚ ᱚᱱᱟ ᱥᱟᱞ ᱠᱚ ᱫᱚ, ᱢᱤᱫᱴᱩᱠᱩ ᱦᱚᱸ ᱵᱟᱝ ᱟᱵᱚᱨᱮᱱ ᱦᱚᱲ ᱫᱚ ᱠᱚ ᱯᱟᱲᱦᱟᱜ ᱠᱟᱱᱟ ᱱᱟᱢᱮ ᱟᱨ ᱟᱹᱞᱤᱧᱟᱜ ᱠᱟᱛᱷᱟ ᱥᱮ ᱟᱹᱵᱤᱱᱟᱜ ᱠᱟᱛᱷᱟ ᱞᱤᱧ ᱞᱟᱹᱭ ᱫᱟ ᱫᱟ ᱛᱟᱢᱟᱱᱮ ᱦᱚᱲ ᱫᱳᱥ ᱠᱟᱛᱮᱫ ᱫᱚ ᱞᱟᱵᱷ ᱵᱟᱹᱱᱩᱜ ᱟᱛᱚ ᱦᱮᱸ ᱟᱵᱚ ᱠᱚ ᱨᱮᱱ ᱜᱤᱫᱽᱨᱟᱹ ᱠᱚ ᱦᱚᱸ, ᱵᱷᱚᱵᱤᱥᱥᱚᱛ ᱨᱮ ᱜᱤᱫᱽᱨᱟᱹ ᱵᱟᱹᱱᱩᱜ ᱠᱚ ᱨᱮ ᱦᱚ ᱵᱷᱚᱵᱤᱥᱚᱛ ᱨᱮ ᱫᱚ ᱵᱟᱝ ᱡᱟᱦᱟᱸ ᱛᱤᱥ ᱜᱮ ᱦᱟᱸᱜ ᱟᱵᱚ ᱠᱚ ᱨᱮᱱ ᱜᱤᱫᱽᱨᱟᱹ ᱫᱚ ᱟᱵᱚ ᱡᱩᱫᱤ ᱵᱟᱝᱵᱚᱱ ᱥᱮᱲᱟ ᱟᱠᱚᱣᱟ ᱦᱚᱭ ᱵᱟᱝᱵᱚᱱ ᱥᱮᱬᱟ ᱟᱫ ᱠᱚᱣᱟ ᱡᱮ ᱱᱚᱣᱟ ᱫᱤᱱ ᱨᱮ ᱫᱚ ᱱᱚᱣᱟ ᱦᱩᱭ ᱞᱮᱱᱟ ᱾ ᱟᱢ ᱡᱩᱫᱤ ᱟᱹᱢᱤᱡ ᱟᱵᱚᱨᱮᱱ ᱜᱤᱫᱽᱨᱟᱹ ᱜᱮ ᱡᱩᱫᱤᱢ ᱢᱮᱛᱟᱭ ᱠᱟᱱᱟ ᱵᱟ ᱵᱟᱹᱵᱩ ᱟᱢ ᱫᱚ, ᱛᱤᱨᱤᱥᱟ ᱡᱩᱱ ᱦᱤᱞᱚᱜ ᱫᱚ ᱟᱢ ᱫᱚ ᱫᱷᱩ ᱛᱤ ᱠᱚ ᱫᱚ ᱥᱟᱹᱲᱤ ᱠᱚ ᱫᱚ ᱵᱟᱝ ᱦᱚᱨᱚᱜ ᱠᱟᱛᱮᱫ ᱟᱢ ᱫᱚ ᱢᱚᱰᱟᱨᱱ ᱡᱟᱢᱟ ᱯᱮᱱᱴ ᱦᱚᱨᱚᱜ ᱠᱟᱛᱮ ᱪᱟᱞᱟᱜ ᱢᱮ ᱾ ᱛᱟᱦᱚᱞᱮ ᱚᱸᱰᱮ ᱫᱚ ᱵᱷᱩᱞ ᱫᱚ ᱚᱠᱚᱭᱟᱜ ᱟᱵᱚᱱᱟᱜ ᱾
ᱠᱟᱱᱟ ᱥᱮ ᱠᱤ ᱦᱟᱯᱩ ᱢᱟᱞᱤᱱᱤᱧ ᱞᱟᱹᱭᱮᱫ ᱠᱟᱱᱟ᱾ ᱡᱮ ᱠᱟᱨᱚᱱ ᱫᱚ ᱱᱚᱣᱟ ᱦᱩᱭᱩᱜ ᱠᱟᱱᱟ᱾ ᱠᱤ ᱟᱵᱚ ᱱᱟᱦᱟᱸᱜ ᱥᱮᱫᱟᱭ ᱨᱮᱱ ᱦᱟᱯᱲᱟᱢ ᱠᱚ ᱪᱮᱫ ᱞᱮᱠᱟ ᱠᱚ ᱛᱟᱦᱮᱸ ᱠᱟᱱᱟ ᱚᱱᱟ ᱵᱟᱹᱭ ᱵᱟᱹᱭ ᱛᱮ ᱵᱟᱹᱭ ᱵᱟᱹᱭ ᱛᱮ ᱢᱚᱰᱟᱱ ᱡᱩᱜᱽ ᱨᱮ ᱵᱚᱫᱚᱞᱚᱜ ᱠᱟᱱᱟ ᱠᱟᱨᱚᱱ ᱫᱚ ᱦᱩᱭᱩᱜ ᱠᱟᱱᱟ᱾ ᱠᱤ ᱱᱟᱜ ᱟᱵᱚ ᱜᱤᱫᱽᱨᱟᱹ ᱠᱤ ᱱᱟᱜ ᱜᱚᱼ ᱵᱟᱵᱟᱣᱟᱜ ᱠᱟᱛᱷᱟ ᱵᱟᱝᱵᱚᱱ ᱟᱸᱡᱚᱢᱮᱫ ᱠᱟᱱᱟ ᱟᱨ ᱜᱚᱼᱵᱟᱵᱟᱣᱟᱜ ᱠᱟ ᱛᱷᱟ ᱮᱸᱰᱟᱜ ᱠᱟᱛᱮᱜ ᱟᱵᱚ ᱟᱯᱱᱟᱨ ᱞᱮᱠᱟ ᱵᱚᱱ ᱠᱟᱹᱢᱤᱭᱮᱫ ᱠᱟᱱᱟ ᱦᱳᱭᱥᱮ ᱡᱮᱢᱚᱱ ᱟᱵᱚ ᱟᱵᱮᱱ ᱵᱮᱱ ᱞᱟᱹᱭᱠᱮᱜᱼᱟ ᱱᱤᱛᱚᱜ ᱛᱤᱞᱠᱟᱹ ᱢᱟᱹᱡᱷᱤ ᱡᱟᱦᱟᱸ ᱡᱟᱵᱨᱟ ᱯᱟᱦᱟᱲᱤᱭᱟ ᱧᱩᱛᱩᱢ ᱛᱮ ᱵᱚ ᱵᱚᱱ ᱞᱟᱹᱭᱟ ᱡᱮ ᱩᱱᱤᱭᱟᱜ ᱡᱟᱦᱟᱸ ᱦᱮᱸᱥᱮ ᱟᱫᱚ ᱚᱱᱟ ᱠᱩ ᱱᱤᱛᱳᱜ ᱢᱤᱫᱴᱮᱱ ᱠᱟᱹᱴᱤᱡ ᱜᱤᱫᱽᱨᱟᱹ ᱡᱩᱫᱤ ᱟᱵᱚ ᱦᱩᱰᱤᱧ ᱦᱩᱰᱤᱧ ᱠᱷᱚᱱ ᱵᱟᱝ ᱵᱚᱱ ᱜᱟᱭᱤᱰᱮᱭᱟ ᱠᱤ ᱛᱤᱞᱠᱟᱹ ᱢᱟᱹᱡᱷᱤ ᱚᱠᱚᱭ ᱠᱟᱱᱟ᱾
ᱥᱤᱫᱩ ᱠᱟᱹᱱᱩ ᱪᱟᱸᱫᱽ ᱵᱷᱟᱭᱨᱳ ᱠᱚ ᱚᱠᱚᱭ ᱠᱟᱱᱟ, ᱛᱤᱞᱠᱟᱹ ᱢᱟᱡᱷᱤᱭᱟᱜ ᱡᱟᱱᱟᱢ ᱛᱤᱥ ᱠᱟᱱᱟ? ᱟᱫᱚ ᱚᱱᱟ ᱠᱚ ᱟᱵᱚ ᱠᱟᱹᱴᱤᱡ ᱠᱷᱚᱱ ᱵᱟᱝᱵᱚᱱ ᱥᱮᱬᱟᱣ ᱠᱚ ᱠᱷᱟᱡ ᱩᱱᱤ ᱜᱤᱫᱽᱨᱟᱹ ᱫᱚ ᱱᱟᱦᱟᱸᱜ ᱯᱚᱭᱥᱟ ᱴᱟᱠᱟ ᱦᱩᱭᱱᱟ ᱠᱷᱟᱡ ᱡᱩᱫᱤ ᱪᱟᱠᱨᱤ ᱢᱟᱠᱨᱤ ᱠᱚ ᱵᱚᱱ ᱪᱟᱠᱨᱤᱭᱮᱫ ᱠᱟᱱ ᱠᱷᱟᱱ ᱱᱟᱦᱟᱸᱜ ᱩᱱᱤ ᱫᱚ ᱤᱝᱞᱤᱥ ᱢᱤᱰᱤᱭᱟᱢ ᱨᱮ ᱵᱚᱱ ᱯᱟᱲᱦᱟᱣ ᱦᱚᱪᱚᱭᱮ ᱠᱟᱱᱟ ᱦᱳᱭᱥᱮ ᱟᱫᱚ ᱤᱝᱞᱤᱥ ᱢᱤᱰᱤᱭᱟᱢ ᱠᱚ ᱨᱮ ᱜᱤᱫᱽᱨᱟᱹ ᱠᱚᱵᱚᱱ ᱯᱟᱲᱦᱟᱣ ᱦᱚᱪᱚᱭᱮᱫ ᱠᱚ ᱠᱷᱟᱡ ᱱᱟᱦᱟᱸᱜ ᱩᱱᱤ ᱫᱚ ᱥᱮᱛᱟᱜ ᱟᱹᱭᱩᱵ ᱫᱚ ᱫᱩᱲᱩᱵ ᱨᱮᱱᱟᱜ ᱫᱚ ᱦᱟᱸᱜ ᱥᱚᱢᱚᱭ ᱦᱚᱸ ᱵᱟᱝ ᱦᱩᱭᱩᱜ ᱠᱟᱱ ᱛᱟᱭᱟ᱾ ᱠᱟᱨᱚᱱ ᱠᱤ ᱥᱮᱛᱟᱜ ᱢᱟ ᱵᱤᱨᱮᱫ ᱠᱟᱛᱮ ᱩᱥᱟᱹᱨᱟ ᱩᱱᱠᱩ ᱢᱟ ᱥᱟᱯᱲᱟᱣ ᱞᱟᱹᱜᱤᱫ ᱛᱮ ᱦᱟᱱᱮ ᱦᱟᱸᱯ
ᱟᱪᱪᱷᱟ ᱟᱹᱵᱤᱱ ᱜᱮ ᱞᱟᱹᱭ ᱵᱤᱱ ᱥᱮ ᱵᱟᱡᱟᱨ ᱠᱚ ᱨᱮ ᱡᱟᱦᱟᱸᱭ ᱢᱮᱱᱟᱜ ᱠᱚᱣᱟ ᱦᱮᱸ ᱟᱹᱵᱤᱱ ᱱᱚᱣᱟ ᱥᱟᱹᱨᱤ ᱠᱟᱛᱷᱟ ᱠᱟᱱᱟ ᱥᱮ ᱵᱟᱝ? ᱡᱟᱦᱟᱸᱭ ᱵᱟᱡᱟᱨ ᱠᱚᱨᱮ ᱢᱮᱱᱟᱜ ᱠᱚᱣᱟ ᱥᱮᱠᱚ ᱱᱚᱠᱨᱤ ᱵᱟᱹᱠᱨᱤᱭᱮᱫᱟ᱾ ᱩᱱᱠᱩ ᱠᱚᱨᱮᱱ ᱜᱤᱫᱽᱨᱟᱹ ᱠᱚ ᱟᱹᱵᱤᱱ ᱵᱤᱱ ᱠᱩᱞᱤ ᱠᱚᱣᱟ ᱡᱟᱦᱟᱸ ᱛᱤᱥ ᱡᱮ ᱪᱷᱟᱹᱴᱭᱟᱹᱨ ᱪᱮᱫ ᱠᱟᱱᱟ᱾ ᱥᱮ ᱵᱷᱟᱸᱰᱟᱱ ᱪᱮᱫ ᱠᱟᱱᱟ ᱥᱮ ᱱᱟᱹᱭ ᱱᱚᱣᱟ ᱡᱮᱞᱮᱧ ᱰᱟᱦᱟᱨ ᱪᱮᱫ ᱠᱟᱱᱟ? ᱥᱮ ᱱᱚᱣᱟ
ᱦᱳᱭ ᱥᱮ ᱟᱭᱢᱟ ᱦᱚᱲ ᱱᱚᱣᱟ ᱡᱮ ᱠᱟᱨᱟᱢ ᱟᱵᱚᱣᱟᱜ ᱢᱮᱱᱟᱜᱼᱟ ᱟᱭᱢᱟ ᱞᱮᱠᱟᱱ ᱡᱤᱱᱤᱥ ᱚᱝᱠᱟ ᱢᱮᱱᱟᱜ ᱛᱟᱵᱚᱱᱟ ᱡᱮ ᱟᱭᱢᱟ ᱜᱤᱫᱽᱨᱟᱹ ᱵᱟᱝᱠᱚ ᱵᱟᱲᱟᱭᱟ᱾ ᱠᱟᱨᱚᱱ ᱱᱚᱣᱟ ᱞᱟᱹᱜᱤᱫ ᱞᱤᱧ ᱞᱟᱹᱭᱮᱫ ᱠᱟᱱᱟ ᱪᱮᱫᱟᱜ ᱥᱮ ᱟᱹᱞᱤᱧ ᱦᱚᱸ ᱥᱚᱦᱚᱨ ᱵᱟᱡᱟᱨ ᱨᱮᱜᱮᱞᱤᱧ ᱛᱟᱦᱮᱱᱚᱜᱼᱟ ᱟᱨ ᱟᱹᱛᱩ ᱫᱤᱥᱚᱢ ᱦᱚᱸ ᱢᱮᱱᱟᱜ ᱜᱮᱭᱟ᱾ ᱢᱮᱱᱠᱷᱟᱱ ᱟᱭᱢᱟ ᱞᱮᱠᱟᱱ ᱦᱚᱲᱞᱤᱧ ᱧᱮᱞ ᱠᱚᱣᱟ᱾ ᱪᱟᱹᱠᱨᱤ ᱠᱟᱛᱮᱜ ᱠᱚ ᱛᱟᱦᱮᱱ ᱠᱟᱱᱟ ᱜᱤᱫᱽᱨᱟᱹ ᱠᱚ ᱵᱟᱹᱦᱩ ᱠᱚ ᱥᱟᱶᱛᱮ ᱠᱟᱨᱚᱱ ᱦᱟᱸᱜ ᱚᱲᱟᱜ ᱨᱮ ᱡᱚᱠᱷᱚᱱ ᱯᱩᱡᱟᱹ ᱯᱟᱥᱟ ᱦᱩᱭᱩᱜ ᱛᱟᱵᱚᱱᱟ ᱥᱮ ᱥᱚᱨᱦᱟᱭ ᱵᱚᱱ ᱵᱚᱸᱜᱟᱜ ᱠᱟᱱ ᱵᱟᱦᱟ ᱵᱚᱱ ᱵᱚᱸᱜᱟᱜ ᱠᱟᱱ ᱢᱟᱜ ᱢᱚᱬᱮ ᱠᱟᱱ ᱢᱟᱱᱮ ᱱᱟᱦᱟᱸᱜ ᱮᱛᱚᱦᱚᱵ ᱫᱤᱱ ᱥᱮ ᱚᱱᱟ ᱠᱷᱚᱱ ᱞᱟᱦᱟ ᱨᱮ ᱚ ᱱᱟᱦᱟᱸᱜ ᱵᱟᱝᱠᱚ ᱥᱮᱴᱮᱨᱚᱜ ᱠᱟᱱᱟ᱾ ᱥᱮᱴᱮᱨᱚᱜ ᱟᱠᱚ ᱱᱟᱦᱟᱸᱜ ᱡᱟᱦᱟᱸ ᱦᱤᱞᱳᱜ ᱵᱚᱸᱜᱟ ᱡᱤᱞ ᱫᱟᱠᱟ ᱦᱳᱭ ᱦᱳᱭ ᱦᱳᱭ ᱚᱱᱮ ᱚᱱᱟ ᱜᱮᱞᱤᱧ ᱞᱟᱹᱭᱮᱫ ᱠᱟᱱᱟ ᱡᱮ ᱚᱲᱟᱜ ᱨᱮᱱ ᱦᱚᱯᱚᱱ ᱡᱟᱦᱟᱸ ᱠᱚᱵᱚᱱ ᱢᱮᱱᱟ᱾ ᱠᱤ ᱡᱟᱦᱟᱸ ᱦᱟᱯᱲᱟᱢ ᱠᱚ ᱪᱚᱰᱚᱨ ᱫᱚ ᱢᱟᱨᱟᱝ ᱦᱚᱯᱚᱱ ᱜᱮ ᱜᱟᱱᱚᱜᱼᱟ ᱦᱳᱭᱥᱮ ᱵᱟᱵᱟ ᱥᱟᱶᱛᱮ ᱡᱟᱦᱟᱸ ᱠᱚ ᱫᱩᱲᱩᱵ ᱧᱟᱯᱟᱢᱟ ᱟᱫᱚ ᱚᱱᱟᱜᱮ ᱡᱚᱠᱷᱚᱱ ᱩᱱᱤ ᱡᱟᱦᱟᱸᱭ ᱜᱤᱫᱽᱨᱟᱹ ᱟᱯᱟᱛ ᱱᱟᱭ ᱦᱟᱸᱜ ᱢᱮᱱᱠᱷᱟᱱ ᱩᱱᱤ ᱱᱟᱦᱟᱸᱜ ᱡᱟᱦᱟᱸ ᱦᱤᱞᱳᱜ ᱪᱚᱰᱚᱨ ᱠᱚ ᱦᱩᱭᱩᱜᱼᱟ ᱤᱱ ᱦᱤᱞᱳᱜ ᱫᱚ ᱱᱟᱦᱟᱸᱜ ᱵᱟᱭ ᱦᱤᱡᱩᱜᱼᱟ ᱡᱟᱦᱟᱸ ᱦᱤᱞᱳᱜ ᱡᱤᱞ ᱩᱛᱩ ᱩᱛᱩ ᱫᱟᱠᱟᱭᱟᱵᱚᱱ ᱮᱱᱦᱤᱞᱳᱜ ᱮ ᱦᱤᱡᱩᱜᱚᱜᱼᱟ ᱟᱫᱚ ᱩᱱᱤ ᱫᱚ ᱟᱡ ᱨᱮᱱ ᱜᱤᱫᱽᱨᱟᱹ ᱫᱚ ᱠᱟᱱᱟ ᱥᱮ ᱵᱟᱝ ᱠᱟᱱᱟ ᱟᱡᱨᱮᱱ ᱜᱤᱫᱽᱨᱟᱹ ᱫᱚ ᱪᱮᱫ ᱥᱤᱠᱷᱟᱹᱣᱱᱟᱭ ᱮᱢᱟᱭᱟ ᱦᱳᱭᱥᱮ᱾ ᱟᱯᱱᱟᱨ ᱨᱮᱱ ᱜᱤᱫᱽᱨᱟᱹ ᱫᱚ ᱱᱤᱦᱟᱹᱛᱤ ᱟᱯᱱᱟᱨ ᱛᱮ ᱵᱟᱢ ᱵᱩᱡᱷᱟᱹᱣ ᱮᱭᱟ ᱮᱱᱠᱷᱟᱱ ᱩᱱᱤ ᱫᱚ ᱪᱤᱠᱟ ᱠᱟᱛᱮᱫ ᱮ ᱪᱮᱫᱚᱜᱚᱜᱼᱟ᱾ ᱟᱨ ᱩᱱᱤ ᱜᱤᱫᱽᱨᱟᱹ ᱫᱚ ᱱᱟᱸᱜ ᱡᱮᱦᱤᱞᱳᱜ ᱟᱵᱚ ᱢᱟᱱᱮ ᱠᱟᱹᱢᱤᱦᱚᱨᱟ ᱠᱚ ᱯᱟᱨᱚᱢᱚᱜ ᱛᱟᱵᱳᱱᱟ ᱟᱨᱵᱚᱱ ᱪᱟᱞᱟᱜᱼᱟ ᱮᱱᱠᱷᱟᱱ ᱩᱱᱤ ᱜᱤᱫᱽᱨᱟᱹ ᱫᱚ ᱪᱮᱫ ᱠᱟᱭ ᱵᱟᱰᱟᱭ ᱧᱟᱢᱟ ᱠᱤ ᱟᱵᱚᱣᱟᱜ
ᱟᱨ ᱚᱱᱟ ᱠᱟᱛᱷᱟ ᱵᱤᱱ ᱞᱟᱹᱭᱫᱟ ᱟᱨ ᱱᱮᱛᱟᱨ ᱠᱷᱚᱱ ᱠᱟᱛᱷᱟ ᱨᱮᱱᱟᱜ ᱠᱟᱛᱷᱟ ᱦᱮᱸ ᱟᱵᱤᱱ ᱵᱤᱱ ᱧᱮᱞᱟ ᱩᱝ ᱠᱩ ᱠᱚᱨᱮᱱ ᱜᱤᱫᱽᱨᱟᱹ ᱟᱹᱵᱤᱱ ᱟᱹᱜᱩ ᱠᱚᱵᱤᱱ ᱟᱛᱳ ᱨᱮᱱ ᱜᱤᱫᱽᱨᱟᱹ ᱫᱚ ᱵᱚᱸᱜᱟ ᱵᱩᱨᱩ ᱥᱟᱢ ᱫᱩᱲᱩᱵ ᱦᱚᱪᱚ ᱫᱟᱲᱮᱭᱟᱭᱟ, ᱛᱚ ᱵᱟᱡᱟᱨ ᱨᱮᱱ ᱜᱤᱫᱽᱨᱟᱹ ᱫᱚ ᱯᱷᱳᱱ ᱯᱷᱳᱱ ᱮᱢᱟᱭ ᱢᱮ ᱩᱱᱤ ᱦᱳᱭ ᱜᱮᱢᱮ ᱠᱷᱮᱞᱟᱭ ᱩᱱᱤ ᱫᱚ ᱵᱚᱸᱜᱟ ᱵᱩᱨᱩ ᱥᱟᱝ ᱜᱮ ᱵᱟᱭ ᱫᱩᱲᱩᱵᱟᱭ ᱩᱱᱤ ᱪᱮᱫ ᱦᱩᱭᱩᱜ ᱠᱟᱱᱟ ᱵᱟᱝ ᱦᱩᱭᱩᱜ ᱠᱟᱱᱟ ᱠᱟᱹᱴᱤᱡ ᱠᱷᱚᱱᱟᱜ ᱵᱟᱭ ᱫᱟᱲᱮᱭᱟᱜᱼᱟ, ᱟᱨ ᱟᱵᱚᱨᱮᱱ ᱟᱛᱳ ᱯᱟᱲᱟ ᱨᱮᱱ ᱜᱤᱫᱽᱨᱟᱹ ᱫᱚ ᱚᱱᱟ ᱠᱚ ᱵᱟᱲᱟᱭᱟ᱾
ᱚᱱᱟ ᱠᱚ ᱵᱟᱲᱟᱭᱟ ᱟᱨ ᱟᱛᱳ ᱨᱮᱱ ᱜᱤᱫᱽᱨᱟᱹᱣᱟᱜ ᱡᱟᱦᱟᱸ ᱵᱚᱱ ᱞᱟᱹᱭᱟ ᱠᱤ ᱟᱹᱛᱩ ᱨᱮᱱ ᱜᱤᱫᱽᱨᱟᱹᱣᱟᱜ ᱞᱟᱹᱴᱩ ᱠᱟᱹᱴᱤᱡ ᱥᱚᱢᱢᱟᱱ ᱡᱟᱦᱟᱸ ᱠᱟᱹᱴᱤᱡ ᱜᱤᱫᱽᱨᱟᱹ ᱠᱷᱚᱱ ᱠᱚ ᱧᱮᱞᱮᱜ ᱠᱟᱱᱟ ᱢᱮᱱᱠᱷᱟᱱ ᱵᱟᱡᱟᱨ ᱨᱮᱱ ᱜᱤᱫᱽᱨᱟᱹ ᱱᱟᱦᱟᱸᱜ ᱚᱱ ᱠᱟ ᱢᱤᱫ ᱵᱟᱨ ᱜᱤᱫᱽᱨᱟᱹ ᱢᱮᱱᱟᱜ ᱠᱚᱣᱟ ᱥᱚᱢᱢᱟᱱ ᱮᱢᱚᱜ ᱫᱚ ᱱᱟᱦᱟᱜ ᱵᱟᱝ ᱠᱚ ᱪᱮᱫ ᱮᱜᱼᱟ᱾
ᱵᱟᱝᱠᱚ ᱵᱟᱲᱟᱭᱟ ᱚᱱᱟ ᱩᱱᱠᱩ ᱫᱚ ᱵᱟᱲᱟᱭ